ᱦᱮᱞᱳ ᱦᱚᱸ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ, ᱥᱟᱹᱜᱩᱱ ᱥᱮᱛᱟᱜ᱾ ᱦᱮᱸ ᱦᱮᱸ
ᱢᱟ ᱛᱚᱵᱮ ᱞᱟᱹᱭ ᱵᱤᱱ᱾ ᱦᱚᱸ ᱦᱚᱸ ᱟᱸᱡᱚᱢᱚᱜ ᱠᱟᱱᱟ ᱾ ᱟᱸᱡᱚᱢᱚᱜ ᱠᱟᱱᱟ᱾
ᱦᱮᱸ, ᱞᱟᱹᱭ ᱮᱜᱼᱟ ᱞᱤᱧ ᱥᱟᱹᱜᱩᱱ ᱥᱮᱛᱟᱜ᱾
ᱦᱚᱸ ᱥᱟᱹᱜᱩᱱ ᱥᱮᱛᱟᱜ᱾
ᱩᱸ ᱦᱩᱸ ᱦᱩᱛᱩᱢ, ᱦᱩᱛᱩᱢ ᱵᱟᱲᱟ ᱠᱚ ᱦᱳᱭ ᱱᱟ ᱥᱮ ᱵᱟᱝ?
ᱦᱩᱸ ᱦᱩᱛᱩ ᱰᱟᱲᱟ ᱠᱚ ᱦᱳᱭ ᱱᱟ᱾ ᱴᱟᱺᱰᱤ ᱡᱚᱝ ᱠᱚ ᱥᱮᱱ ᱵᱟᱲᱟ ᱦᱳᱭ ᱞᱮᱱᱟ᱾ ᱴᱟᱺᱰᱤ ᱵᱟᱲᱟ ᱦᱳᱭ ᱱᱟ ᱟᱞᱮ ᱥᱮᱱ ᱟᱹᱰᱤ ᱥᱚᱠᱛᱚ ᱫᱟ ᱮᱫ, ᱵᱟᱱ ᱟᱭ ᱥᱮ ᱪᱮᱜ ᱞᱮᱠᱟ᱾
ᱚ ᱡᱟᱠ, ᱚᱸ ᱱᱟᱯᱟᱭ ᱠᱟᱛᱷᱟ ᱜᱮᱛᱟᱞ ᱞᱮ ᱫᱟᱜ ᱮ ᱠᱷᱟᱡ ᱫᱟᱜ ᱜᱮ ᱫᱚᱨᱠᱟᱨ ᱠᱟᱱᱟ᱾ ᱜᱚᱝᱠᱮ ᱟᱞᱮ ᱥᱮᱫ ᱢᱟ ᱫᱟᱜ ᱦᱚᱸ ᱵᱟᱹᱱᱩᱜ ᱫᱚ᱾
ᱫ ᱠᱮᱫᱮᱫ ᱵᱟᱱ ᱟᱭ ᱥᱮ ᱪᱮᱫ᱾
ᱩ ᱦᱳᱭᱳᱜᱼᱟ ᱛᱟᱦᱚᱞᱮ, ᱦᱟᱹᱠᱳ ᱠᱚ ᱥᱟᱵ ᱠᱚ ᱩᱰᱳᱠᱚᱜ ᱯᱮ ᱪᱮᱠ ᱟᱫᱚ᱾
ᱦᱟᱹᱠᱩ ᱠᱚ, ᱠᱟᱴᱠᱚᱢ ᱠᱚᱫᱚ ᱯᱟᱲᱟᱜ ᱠᱟᱱ ᱜᱮᱭᱟ ᱾ ᱥᱟᱥᱟᱯ ᱚᱠᱚᱭ ᱮ ᱥᱮᱱᱚᱜᱼᱟ᱾
ᱚᱱᱟ ᱜᱮ ᱦᱟᱹᱠᱳ, ᱠᱟᱴᱠᱚᱢ ᱪᱟᱞᱟᱜ ᱯᱮ ᱛᱟᱦᱚᱞᱮ ᱪᱮᱫ ᱟᱫᱚ᱾ ᱵᱟᱹᱫᱽ ᱵᱟᱹᱫᱽ ᱠᱟᱴᱠᱚᱢ ᱨᱟᱯᱟᱜ ᱠᱚ ᱫᱚᱢᱮ ᱥᱮᱵᱮᱞ ᱫᱚ᱾ ᱦᱚᱸ ᱱᱚᱛᱮ ᱢᱟ ᱥᱮᱛᱳᱝ
ᱜᱮᱭᱟ᱾ ᱵᱟᱱ ᱟᱭ ᱥᱮ ᱪᱮᱫ?
ᱚᱱᱟ ᱜᱮᱛᱚ ᱞᱟᱹᱭ ᱦᱩᱭᱩᱜ ᱠᱟᱱᱟ ᱛᱟᱦᱚᱞᱮ, ᱵᱟᱱ ᱯᱷᱟᱱ ᱞᱮᱠᱷᱟᱡᱽ ᱫᱚ ᱦᱟᱹᱠᱳ ᱠᱚᱦᱚᱸ ᱠᱚ ᱳᱰᱠᱚᱜᱼᱟ ᱛᱚ᱾ ᱫᱟᱢ
ᱦᱳᱭ, ᱦᱳᱭ, ᱦᱳᱭ ᱚᱰᱚᱠ ᱫᱚᱠᱚ ᱚᱰᱚᱠᱚᱜ ᱜᱮᱭᱟ᱾
ᱚ ᱦᱮᱸᱛᱚ, ᱱᱚᱛᱮ ᱢᱟ ᱥᱮᱛᱳᱝ ᱮᱫ ᱫᱚᱭ᱾
ᱦᱮᱸ
ᱱᱚᱛᱮ ᱢᱟ ᱥᱮᱛᱳᱝ ᱮᱫ ᱫᱚᱭ᱾
ᱦᱩᱸ ᱦᱩᱸ ᱦᱳᱭ ᱦᱳᱭ᱾ ᱚᱱᱛᱮ ᱫᱚ ᱥᱮᱛᱳᱝ ᱮᱫᱟᱭ ᱟᱯᱮ ᱫᱚᱨᱭᱟ ᱠᱷᱚᱱ ᱯᱮ ᱥᱟᱺᱜᱤᱧ ᱜᱮᱭᱟ ᱯᱟᱪᱮ ᱟᱞᱮ ᱫᱚ ᱫᱚᱨᱭᱟ ᱠᱷᱚᱱ ᱫᱚᱞᱮ ᱥᱩᱨ ᱜᱮᱭᱟ ᱥᱮ, ᱚᱱᱟᱛᱮ ᱞᱚᱜᱷᱩ ᱪᱟᱯ ᱠᱚᱭ ᱯᱟᱲᱟᱣ ᱞᱮᱜᱮᱭᱟ ᱚᱱᱟ ᱛᱮ ᱫᱚᱢᱮ ᱫᱟᱜᱽ ᱮᱫᱟᱭ᱾
ᱚ ᱦᱮᱸ ᱛᱚ ᱦᱳᱲᱳ ᱠᱚ ᱫᱚ ᱯᱮ ᱨᱚᱦᱚᱭ ᱪᱟᱵᱟ ᱠᱟᱜ ᱥᱮ ᱵᱟᱝ ᱜᱚᱝᱠᱮ?
ᱨᱚᱦᱚᱭ ᱠᱚᱫᱚ ᱟᱹᱣᱨᱤᱭᱟ ᱛᱚᱲᱟ ᱯᱷᱚᱲᱟ ᱠᱚᱜᱮ ᱠᱚ ᱜᱤᱰᱤ ᱵᱟᱲᱟᱭ ᱮᱫᱼᱟ ᱛᱟ ᱯᱚᱨᱮ ᱢᱤᱫ ᱵᱟᱨ ᱠᱚ ᱨᱚᱦᱚᱭ ᱵᱟᱲᱟᱭ ᱮᱜ ᱜᱮᱭᱟ᱾ ᱵᱟᱭ ᱫᱟᱜᱽ, ᱫᱟᱜᱽ ᱵᱟᱭ ᱛᱟᱦᱮᱸ ᱠᱟᱱᱟ ᱛᱚ ᱱᱚᱣᱟ ᱞᱩᱜᱩ ᱪᱟᱯ ᱛᱮᱜᱮ ᱫᱟᱜᱽ ᱠᱚᱫᱚ ᱟᱫᱚ ᱛᱤᱸᱜᱩ ᱟᱠᱟᱱᱟ ᱵᱟᱹᱫᱽ ᱨᱮ ᱟᱫᱚ ᱵᱟᱹᱫᱽ ᱨᱮ ᱛᱤᱸᱜᱩ ᱠᱷᱟᱱ ᱫᱚ
ᱛᱚᱵᱮᱭ ᱱᱟ ᱪᱟᱥᱵᱟᱥ ᱠᱟᱹᱢᱤ ᱠᱚᱫᱚ ᱮᱛᱚᱦᱚᱵᱽ ᱟᱠᱟᱱᱟ ᱟᱨ
ᱦᱮᱸ ᱛᱚ᱾ ᱛᱟᱦᱚᱞᱮ ᱚᱱᱟ ᱦᱚᱫᱚ ᱯᱮ ᱞᱟᱹᱭ ᱮᱜᱼᱟ᱾ ᱛᱮᱦᱮᱧ ᱫᱟᱜᱽ ᱮ ᱢᱟᱱᱮ ᱟᱫᱚ ᱦᱳᱭᱳᱜᱼᱟ᱾ ᱜᱟᱯᱟ ᱢᱮᱭᱟᱝ ᱠᱷᱚᱱᱟ ᱨᱚᱦᱚᱭ ᱫᱚ ᱵᱟᱝ?
ᱦᱳᱭ ᱦᱳᱭ ᱦᱳᱭ
ᱦᱩᱸ ᱩᱸ
ᱚᱱᱮᱼᱚᱱᱠᱟ ᱫᱟᱨᱟ
ᱦᱳᱭ ᱦᱳᱭ
ᱞᱟᱹᱭ ᱮᱜᱼᱟ ᱞᱤᱧ ᱛᱟᱦᱚᱞᱮ ᱟᱵᱮᱱ ᱨᱚᱲᱚ ᱫᱚ ᱟᱨᱟᱢᱵᱷᱚ ᱠᱟᱜᱼᱟ ᱥᱮ ᱟᱹᱣᱨᱤ?
ᱦᱚᱸ ᱮᱛᱚᱦᱚᱵᱽ ᱵᱟᱲᱟ ᱟᱠᱟᱱᱟ ᱟᱞᱮ ᱫᱚ ᱟᱹᱣᱨᱤ ᱞᱮ ᱮᱛᱚᱦᱚᱵᱽ ᱜᱮᱭᱟ, ᱟᱫᱚ ᱡᱩᱫᱤ ᱡᱩᱫᱤ ᱦᱟᱸᱜ ᱞᱮ ᱛᱟᱭᱱᱚᱢ ᱮᱱᱠᱷᱟᱱ ᱛᱟᱦᱚᱞᱮ ᱚᱱᱟ ᱦᱤᱥᱟᱹᱵᱽ ᱛᱮ ᱯᱮ ᱪᱟᱸᱫᱚ ᱦᱩᱲᱩ ᱞᱮ ᱛᱚᱲᱟᱭᱟ᱾ ᱯᱩᱱ ᱪᱟᱸᱫᱚ ᱯᱮ ᱪᱟᱸᱫᱚ ᱛᱟᱨᱟ ᱤᱱᱟᱹ ᱠᱷᱟᱱ ᱫᱚ ᱦᱩᱭᱩᱜ ᱦᱩᱭᱩᱜᱼᱟ ᱫᱷᱟᱨᱟ ᱡᱮ ᱱᱚᱜᱼᱚᱭ ᱦᱟᱸᱜ ᱟᱥᱟᱲ ᱵᱚᱸᱜᱟ ᱢᱩᱪᱟᱹᱫᱚᱜ ᱠᱟᱱ ᱜᱮᱭᱟ ᱟᱸ ᱟᱥᱟᱲ ᱥᱟᱱ ᱵᱷᱟᱫᱚᱨ ᱫᱟᱸᱟᱥᱟᱭ ᱥᱚᱦᱚᱨᱟᱭ
ᱦᱮᱸ
ᱥᱚᱦᱨᱟᱭ ᱚᱛᱮ ᱡᱚᱢᱛᱤ ᱞᱮ ᱤᱧᱟ ᱢᱟᱱᱮ ᱤᱨ ᱟᱞᱮ ᱚᱱᱠᱟ ᱦᱤᱥᱟᱹᱵᱟ
ᱚᱸ ᱚᱸ ᱚᱸ ᱦᱮᱸ ᱛᱚ
ᱦᱳᱭ
ᱦᱩᱸ ᱛᱟᱦᱞᱮ ᱪᱮ ᱠᱷᱮᱛ ᱠᱚᱫᱚ ᱪᱮᱫ ᱛᱮ ᱥᱤ ᱵᱟᱲᱟ ᱦᱩᱭᱩᱜ ᱠᱟᱱᱟ ᱰᱟᱹᱟᱝᱨᱤ ᱱᱟᱦᱮᱞ ᱛᱮ ᱥᱮ ᱴᱟᱠᱴᱟᱨ ᱠᱚᱛᱮ ᱜᱮ
ᱵᱟᱝᱼᱟ ᱱᱮᱛᱟᱨ ᱫᱚ ᱰᱟᱝᱨᱤ ᱱᱟᱦᱮᱞ ᱛᱮᱫᱚ ᱵᱟᱞᱮ ᱥᱤ ᱜᱮᱭᱟ ᱟᱞᱮ ᱫᱚ ᱢᱮᱥᱤᱱ ᱦᱮᱡᱽᱮᱱᱟ ᱴᱨᱟᱠᱴᱚᱨ ᱵᱟᱠᱷᱟᱱ ᱫᱚ ᱯᱟᱣᱟᱨ ᱴᱤᱞᱟᱨ ᱚᱱᱟ ᱠᱚᱛᱮ ᱜᱮ ᱵᱟᱹᱲᱛᱤ ᱥᱤᱭᱩᱜ ᱵᱟᱲᱟ ᱫᱚ ᱟᱨ ᱱᱚᱝᱠᱟ ᱫᱚ ᱤᱭᱟᱹ ᱟᱨ ᱱᱚᱣᱟ ᱨᱮᱫᱚ ᱴᱟᱠᱴᱚᱨ ᱠᱚᱫᱚ ᱚᱠᱛᱚ ᱵᱟᱭ ᱞᱟᱜᱟᱜᱼᱟ ᱥᱮ ᱱᱚᱝᱠᱟ ᱱᱟᱦᱮᱞ ᱛᱮ ᱥᱤᱭᱩᱜ ᱫᱚ ᱠᱟᱹᱡᱽ ᱚᱠᱛᱚ ᱞᱟᱜᱟᱣ ᱧᱚᱜᱚᱜᱼᱟ ᱟᱨ
ᱦᱮᱸ ᱦᱮᱸ ᱚᱱᱟ ᱫᱚ ᱚᱱᱟ ᱢᱟ ᱠᱷᱨᱟ ᱠᱟᱱ ᱜᱮᱭᱟ ᱟᱫᱚ ᱫᱟᱜᱽ ᱞᱟᱜᱟ ᱞᱮᱱᱠᱷᱟᱱ ᱫᱚ ᱟᱫᱚ ᱵᱮᱥᱤ ᱠᱷᱚᱱ ᱫᱚ ᱪᱟᱥ ᱫᱚ ᱴᱟᱭᱤᱢ ᱫᱚ ᱵᱟᱭ ᱦᱟᱛᱟᱣᱟ ᱴᱟᱠᱴᱟᱨ ᱠᱚ ᱢᱮᱱᱟᱜᱼᱟ ᱦᱚᱛᱮᱫ ᱛᱮ ᱵᱟᱝ
ᱦᱳᱭ ᱦᱳᱭ ᱦᱳᱭ ᱦᱳᱭ
ᱚᱱᱟ ᱫᱤᱱ ᱠᱤᱱᱛᱩ ᱱᱟᱦᱮᱞᱛᱮ ᱥᱤᱭᱩᱜ ᱫᱚ ᱱᱟᱯᱟᱭ ᱜᱮ ᱜᱟᱹᱦᱤᱨ ᱦᱟᱨᱤᱡᱽ ᱪᱟᱞᱟᱜᱼᱟ ᱟᱥᱮ
ᱱᱟᱯᱟᱭ ᱦᱚᱸ ᱱᱟᱯᱟᱭ ᱜᱮᱭᱟ ᱱᱟᱦᱮᱞ ᱫᱚ ᱥᱤᱭᱳᱜ ᱫᱚ᱾ ᱱᱟᱦᱮᱞ ᱛᱮᱫᱚ ᱦᱟᱥᱟ ᱦᱚᱸ ᱜᱚᱝ ᱟᱹ ᱵᱷᱟᱜᱤ ᱦᱩᱭᱩᱜᱼᱟ ᱟᱨ ᱜᱷᱟᱸᱥ ᱦᱚᱸ ᱜᱩᱡᱩᱜ ᱟ ᱥᱮ ᱟᱫᱚ ᱚᱱᱟᱜᱮ ᱥᱟᱨ ᱨᱮᱱᱟᱜ ᱮ ᱠᱟᱹᱢᱤᱭᱟ ᱟᱨᱠᱤ᱾
ᱦᱳᱭ ᱦᱳᱭ᱾ ᱴᱨᱟᱠᱴᱟᱨ ᱛᱮᱫᱚ ᱡᱟᱦᱟ ᱪᱮᱛᱟᱱ ᱪᱮᱛᱟᱱᱮ ᱦᱟᱥᱟᱭ ᱜᱩᱱᱰᱟᱹᱭᱟ ᱤᱱᱟᱹ ᱜᱮ ᱟᱨ ᱪᱮᱫ ᱦᱚᱸ ᱵᱟᱝ᱾
ᱦᱩᱸ ᱦᱩᱸ ᱚᱱᱟᱜᱮᱛᱚ ᱟᱫᱚ ᱥᱚᱢᱚᱭ ᱤᱭᱟᱹ ᱟᱵᱚᱨᱮᱱ ᱦᱚᱸ ᱵᱟᱝ ᱠᱷᱟᱹᱛᱤᱨ ᱥᱮ ᱡᱟᱦᱱᱟᱜ ᱠᱷᱟᱹᱛᱤᱨ ᱜᱮ ᱰᱟᱺᱜᱨᱤ ᱠᱟᱰᱟ ᱫᱚ ᱵᱟᱵᱚᱱ ᱫᱚᱦᱚᱭᱮᱫ ᱠᱚᱣᱟ? ᱚ ᱟᱫᱚ ᱪᱤᱠᱟᱹᱭᱟ ᱵᱮᱱ ᱢᱟ᱾
ᱦᱳᱭ ᱟᱵ ᱠᱚ ᱵᱟᱵᱚ ᱥᱚᱢᱚᱭᱚᱜ ᱠᱟᱱᱟ ᱟᱹᱰᱤ ᱵᱮᱥᱛᱚ ᱦᱚᱲ ᱛᱚ᱾
ᱦᱩᱸ ᱵᱮᱥᱛᱚ ᱦᱚᱲ ᱛᱚ᱾ ᱟᱵᱚ ᱫᱚ ᱞᱟᱡ ᱛᱚ ᱡᱟᱦᱟ ᱞᱮᱠᱟᱛᱮ ᱯᱮᱨᱮᱡ ᱦᱩᱭᱩᱜ ᱛᱟᱵᱚᱱᱟ ᱴᱟᱠᱟ ᱯᱚᱭᱥᱟ ᱫᱚ ᱥᱮᱨᱚᱠᱚᱢ ᱫᱚ ᱵᱟᱹᱱᱩᱜ ᱾ ᱛᱚ ᱚᱱᱟ ᱵᱟᱦᱨᱮ ᱫᱤᱥᱚᱢ ᱠᱟᱹᱢᱤ ᱵᱟᱲᱟ ᱠᱟᱛᱮᱧ ᱴᱟᱠᱟ ᱯᱚᱭᱥᱟ ᱨᱚᱪᱠᱟᱨ ᱮᱞ ᱵᱟᱦᱨᱮ ᱫᱤᱥᱚᱢ ᱪᱟᱞᱟᱣ ᱞᱮᱱᱠᱷᱟᱱ᱾ ᱫᱚ ᱚᱠᱚᱭ ᱫᱚ ᱰᱟᱹᱝᱨᱤ ᱠᱟᱰᱟ ᱫᱚᱭ ᱧᱮᱞ ᱠᱚᱣᱟ ᱵᱟᱝ᱾
ᱦᱮᱸ ᱦᱮᱸ ᱦᱮᱸ᱾ ᱟᱫᱚ ᱟᱹᱠᱠᱨᱤᱧ ᱞᱮᱠᱷᱟᱱ ᱫᱚ ᱪᱟᱵᱟᱜ ᱟ ᱟᱫᱚ ᱪᱮᱫ᱾ ᱡᱟᱦᱟ ᱢᱤᱫᱴᱟᱝ ᱵᱟᱨᱭᱟ ᱵᱚᱱ ᱫᱚᱦᱚ ᱠᱟᱠᱚᱣᱟ ᱜᱩᱨᱤᱡ᱾ ᱵᱟᱠᱷᱨᱟ ᱫᱚ ᱤᱱᱟᱜᱮ ᱟᱨ ᱵᱟᱝ ᱠᱷᱟᱱ ᱵᱟᱝ᱾
ᱚᱱᱟ ᱜᱮ᱾ ᱜᱚᱝᱠᱮ ᱛᱟᱦᱚᱞᱮ ᱫᱚᱦᱚ ᱵᱟᱲᱟ ᱦᱚᱭ ᱟᱠᱟᱱᱟ ᱥᱮ ᱵᱟᱝ ᱜᱟᱹᱭ ᱠᱚ ᱛᱚᱣᱟ ᱧᱩ ᱞᱟᱹᱜᱤᱫ᱾
ᱦᱚᱸ ᱫᱚᱦᱚ ᱵᱟᱲᱟ ᱦᱩᱭ ᱟᱠᱟᱱ ᱜᱮᱭᱟ ᱟᱨ ᱜᱩᱨᱤᱡ ᱠᱚ᱾
ᱦᱩᱸ ᱜᱩᱨᱤᱡ ᱠᱚ ᱦᱩᱭᱩᱜᱼᱟ ᱜᱚᱝᱠᱮ ᱛᱟᱦᱚᱞᱮ ᱪᱮᱫ? ᱞᱟᱹᱭᱵᱤᱱ᱾
ᱵᱟᱝᱠᱷᱟᱱ ᱫᱚ ᱥᱮᱛᱟᱜ ᱵᱮᱲᱟᱢ ᱤᱨᱪᱷᱤ ᱵᱟᱲᱟᱭᱟ ᱮᱴᱟᱜ ᱦᱚ ᱦᱚᱲ ᱚᱲᱟᱜ᱾ ᱥᱮ ᱱᱚᱛᱮ ᱫᱚ ᱵᱟᱭ ᱡᱩᱛᱩᱜ ᱠᱟᱱᱟ ᱥᱮ᱾
ᱦᱟᱸ ᱦᱟᱸ ᱦᱟᱸ ᱦᱟᱸ
ᱟᱨ ᱵᱟᱠᱷᱟᱱ ᱥᱮᱛᱟᱜ ᱠᱟᱱ ᱠᱷᱟᱱ ᱜᱮ ᱮᱴᱟᱜ ᱫᱩᱣᱟᱹᱨ ᱨᱮ ᱚᱲᱟᱜ ᱵᱚᱱ ᱥᱮᱱᱚᱜ ᱜᱮ ᱵᱟᱭ ᱡᱩᱛᱩᱜ ᱠᱟᱱᱟ ᱚᱱᱟᱛᱮ᱾ ᱫᱚᱦᱚ ᱠᱟᱜ ᱫᱚᱨᱠᱟᱨᱟ ᱜᱟᱹᱭ ᱠᱚᱫᱚ ᱟᱨ ᱤᱱᱟᱹᱠᱷᱟᱱ ᱫᱚ ᱛᱳᱣᱟ ᱠᱚ ᱛᱳᱣᱟ ᱦᱚᱸ ᱧᱩ ᱵᱟᱠᱷᱨᱟ ᱧᱟᱢ ᱮᱱᱟ᱾ ᱟᱨ ᱜᱩᱨᱤᱡ ᱵᱟᱲᱟ ᱟᱨ ᱵᱟᱝᱠᱷᱟᱱ ᱫᱚ ᱥᱮᱛᱟᱜ ᱵᱮᱲᱟ ᱵᱚ ᱤᱨᱪᱤ ᱵᱟᱲᱟᱭᱟ ᱚᱱᱟ ᱵᱟᱠᱷᱨᱟ ᱦᱚᱸ ᱧᱟᱢᱮᱱᱟ᱾
ᱦᱩᱸ ᱫᱚ ᱱᱤᱦᱟᱹᱛ ᱜᱮ ᱞᱟᱜᱟᱜ-ᱟ ᱜᱚᱢᱠᱮ ᱵᱟᱝ ᱟᱵᱚ ᱥᱟᱱᱛᱟᱲ ᱥᱚᱢᱟᱡᱽ ᱨᱮ ᱢᱮᱱᱟᱜ-ᱟ ᱡᱮ ᱜᱩᱨᱤᱡᱽ ᱵᱟᱠᱷᱟᱡ ᱫᱚ ᱾
ᱦᱳᱭ ᱪᱮᱫ ᱦᱚᱸ ᱠᱟᱹᱢᱤ ᱜᱮ ᱵᱟᱭ ᱜᱟᱱᱚᱜ ᱛᱟᱵᱚᱱᱟ ᱵᱚᱸᱜᱟ ᱵᱩᱨᱩ ᱠᱟᱹᱢᱤ ᱜᱮ ᱵᱟᱭ ᱮᱦᱚᱵᱚᱜ ᱛᱟᱵᱚᱱᱟ ᱾ ᱟᱨ ᱩᱱᱠᱩ ᱜᱮ ᱡᱩᱫᱤ ᱠᱚ ᱢᱟᱞᱚᱴᱚᱜ-ᱟ ᱵᱟᱠᱚ ᱛᱟᱦᱮᱱᱟ ᱡᱩᱫᱤ ᱢᱩᱥᱠᱩᱞ ᱠᱟᱛᱷᱟ ᱥᱮ ᱾ ᱚᱱᱟᱛᱮ ᱟ ᱟᱵᱚ ᱥᱟᱱᱛᱟᱲ ᱥᱟᱣᱛᱟ ᱫᱚ ᱩᱱᱠᱩ ᱛᱟᱦᱮᱸ ᱫᱚᱨᱠᱟᱨ ᱱᱤᱦᱟᱹᱛ ᱜᱮ ᱞᱟᱹᱠᱛᱤᱜ ᱠᱟᱱᱟ ᱾
ᱦᱩᱸ ᱯᱟᱹᱦᱤᱞ ᱠᱷᱚᱱᱟ ᱦᱟᱯᱲᱟᱢ ᱠᱚᱠᱚ ᱫᱚᱦᱚ ᱟᱹᱜᱩ ᱟᱠᱟᱫ ᱠᱚᱛᱟ ᱵᱚᱱᱟ ᱦᱮᱸ ᱵᱟᱝ ᱾ ᱞᱟᱹᱭᱮᱜ-ᱟᱞᱤᱧ ᱯᱟᱹᱦᱤᱞ ᱠᱷᱚᱱᱟᱜ ᱦᱟᱯᱲᱟᱢ ᱠᱚᱠᱚ ᱫᱚᱦᱚ ᱟᱹᱜᱩ ᱟᱠᱟᱫ ᱵᱚᱱᱟ ᱟᱵᱚ ᱦᱚᱸ ᱫᱚᱦᱚ ᱜᱮ ᱞᱟᱜᱟᱣᱟ ᱵᱚᱱᱟ ᱾
ᱦᱳᱭ ᱦᱳᱭ ᱪᱮᱫᱟᱜ ᱥᱮ ᱩᱱᱠᱩ ᱫᱚ ᱟᱵᱚ ᱼᱼ ᱩᱱᱠᱩ ᱥᱮᱫᱟᱭ ᱨᱮ ᱠᱟᱹᱢᱤ ᱠᱚᱨᱮ ᱵᱟᱠᱚ ᱜᱚᱲᱚ ᱵᱟᱲᱟ ᱟᱠᱟᱜ ᱵᱚᱱᱟ ᱥᱮ ᱾ ᱚᱱᱟᱛᱮ ᱩᱱᱠᱩ ᱦᱟᱜ ᱵᱚ ᱥᱟᱦᱟᱨᱟᱣ ᱠᱚ ᱵᱟᱠᱠᱷᱟᱨᱟ ᱦᱳᱭ ᱦᱳᱭ᱾
ᱜᱚᱢᱠᱮ ᱵᱚᱦᱩ ᱨᱚᱠᱚᱢ ᱠᱟᱹᱢᱤ ᱠᱚᱠᱚ ᱯᱟᱨᱚᱢ ᱟ ᱥᱮ ᱾ ᱟᱯᱮ ᱪᱟᱥ ᱥᱚᱢᱚᱭ ᱨᱮ ᱪᱟᱥ ᱨᱮ ᱠᱚ ᱪᱟᱥ ᱨᱮᱠᱚ ᱨᱟᱠᱟᱵ ᱠᱟᱛᱟᱢᱟ ᱟᱨ ᱱᱚᱛᱮ ᱨᱩᱣᱟᱹ ᱨᱳᱜᱽ ᱵᱤᱜᱷᱤᱱ ᱼᱼ ᱠᱚᱨᱮ ᱚᱱᱟ ᱴᱟᱠᱟ ᱯᱚᱭᱥᱟ ᱠᱚ ᱟᱨᱡᱟᱣ ᱟᱢᱟ ᱩᱱᱠᱩ ᱜᱮ ᱾
ᱦᱳᱭ᱾ ᱚᱱᱟᱛᱮ ᱩᱱᱠᱩᱣᱟᱜ ᱧᱩᱛᱩᱢ ᱛᱮᱵᱚ ᱯᱟᱨᱟᱵᱚᱜ ᱫᱚ ᱚᱱᱮ ᱢᱚᱬᱮ ᱥᱤᱸᱧ ᱢᱚᱬᱮ ᱧᱤᱫᱟᱹ ᱡᱟᱦᱟᱸ ᱵᱚ ᱞᱟᱹᱭᱟ ᱼᱼ
ᱥᱚᱨᱦᱟᱭ ᱯᱚᱨᱚᱵᱽ ᱵᱟ ᱦᱩᱸᱦᱩᱸ ᱦᱩᱸ ᱟᱯᱮ ᱥᱮᱫ ᱠᱚ ᱢᱟᱱᱟᱣ ᱜᱮᱭᱟ ᱥᱚᱨᱦᱟᱭ ᱯᱟᱨᱚᱵᱽ?
ᱦᱩᱸ ᱦᱩᱸ ᱟᱹᱰᱤ ᱠᱟᱡᱟᱠ ᱠᱚ ᱢᱟᱱᱟᱣᱟ ᱟᱹᱰᱤ ᱱᱟᱯᱟᱭ ᱾
ᱦᱩᱸ ᱢᱟᱱᱟᱣ ᱫᱚ ᱫᱚᱨᱠᱟᱨ ᱠᱟᱱ ᱜᱮᱭᱟ ᱛᱚ ᱾
ᱦᱳᱭ ᱢᱚᱬᱮ ᱥᱤᱸᱧ ᱢᱚᱬᱮ ᱧᱤᱫᱟᱹ ᱠᱚ ᱢᱟᱱᱟᱣᱟ ᱾
ᱜᱚᱢᱠᱮ ᱟᱞᱮ ᱥᱮᱫ ᱦᱚᱸ ᱠᱚ ᱼᱼ ᱢᱟᱱᱟᱣ ᱫᱚᱠᱚ ᱢᱟᱱᱟᱣᱟ ᱥᱚᱨᱦᱟᱭ ᱟᱫᱚ ᱞᱟᱦᱟ ᱛᱮ ᱞᱟᱹᱭ ᱠᱟᱜ-ᱟ ᱠᱚ ᱡᱮ, ᱦᱟᱹᱛᱤ ᱞᱮᱠᱟᱱ ᱯᱚᱨᱚᱵᱽ ᱠᱟᱱᱟ ᱥᱚᱨᱦᱟᱭ ᱫᱚ ᱢᱚᱬᱮ ᱼᱼ ᱥᱤᱧ ᱢᱚᱬᱮ ᱧᱤᱫᱟᱹ ᱩᱱᱟᱹᱜ ᱜᱟᱱ ᱫᱚ ᱵᱟᱝ ᱦᱩᱭᱩᱜ-ᱟ ᱟᱨᱠᱤ ᱢᱤᱫ ᱫᱤᱱ ᱢᱟᱱᱮ ᱯᱮ ᱫᱤᱱ ᱜᱟᱱ ᱦᱩᱭᱩᱜ-ᱟ ᱡᱳᱨ ᱾ ᱟᱞᱮ ᱥᱮᱫ ᱫᱚ ᱟᱨᱠᱤ ᱟᱞᱮ ᱫᱤᱥᱚᱢ ᱥᱮᱫ ᱢᱚᱬᱮ ᱼᱼ ᱱᱮᱛᱟᱨ ᱠᱚ ᱦᱚᱲ ᱫᱚᱠᱚ ᱵᱮᱡᱟᱨᱚᱜ ᱠᱟᱱ ᱫᱚ ᱜᱚᱢᱠᱮ ᱵᱮᱡᱟᱨ ᱡᱤᱱᱤᱥᱴᱟᱜ ᱫᱚᱢᱮ ᱢᱮᱱᱟᱜ ᱛᱟᱠᱚᱣᱟ ᱥᱮ ᱾
ᱦᱳᱭ ᱚᱱᱟ ᱠᱷᱟᱹᱛᱤᱨ ᱟᱫᱚ ᱢᱚᱬᱮ ᱥᱤᱧ ᱢᱚᱬᱮ ᱧᱤᱫᱟᱹ ᱫᱚ ᱵᱟᱠᱚ ᱤᱭᱟᱹᱭᱮᱜ-ᱟ ᱚᱠᱟᱨᱮ ᱢᱤᱫ ᱫᱤᱱ ᱜᱟᱱ ᱵᱟᱝᱠᱷᱟᱱ ᱫᱚ ᱵᱟᱨ ᱫᱤᱱ ᱜᱟᱱ ᱟᱨ ᱵᱟᱠᱷᱟᱡ ᱨᱮ ᱯᱮ ᱫᱤᱱ ᱜᱟᱱ ᱠᱚ ᱤᱭᱟᱹᱭᱮᱜ-ᱟ ᱤᱱᱟᱹ ᱠᱷᱚᱱ ᱵᱟᱹᱲᱛᱤ ᱫᱚ ᱟᱫᱚ ᱵᱟᱠᱚ ᱤᱭᱟᱹᱭᱟ ᱾
ᱵᱟᱦᱟ ᱵᱚᱸᱜᱟ ᱞᱮᱠᱟ ᱟᱨᱠᱤ ᱩᱢ ᱥᱟᱹᱨᱫᱤ ᱼᱼ ᱟᱨ ᱡᱟᱞᱮ ᱢᱟᱦᱟ ᱠᱷᱩᱱᱴᱟᱹᱣ ᱢᱟᱦᱟᱸ ᱡᱟᱦᱟᱸ ᱠᱚ ᱢᱮᱛᱟᱜ ᱠᱟᱱᱟ ᱵᱟᱝ
ᱦᱳᱭ ᱦᱳᱭ ᱦᱳᱭ
ᱦᱩᱸ ᱚᱱᱟ ᱜᱮ ᱾ ᱛᱩᱵᱩ ᱨᱮᱦᱚᱸ ᱮᱱᱮᱡ ᱠᱚᱫᱚ ᱠᱟᱹᱴᱤᱡ ᱠᱚ ᱠᱚᱢ ᱦᱮᱡ ᱟᱠᱟᱱᱟ ᱵᱟᱝ
ᱦᱳᱭ ᱟᱹᱰᱤ ᱜᱟᱱ ᱛᱤᱜᱮ ᱠᱚᱢ ᱦᱩᱭ ᱠᱟᱱᱟ ᱱᱮᱛᱟᱨᱟᱜ ᱚᱨᱥᱚᱝ ᱛᱮ ᱾ ᱡᱩᱜᱽ ᱨᱮᱭᱟᱜ ᱚᱨᱥᱚᱝ ᱫᱤᱭᱮ ᱛᱮ ᱮᱱᱮᱡ ᱥᱮᱨᱮᱧ ᱠᱚᱫᱚ ᱟᱹᱰᱤ ᱜᱟᱱ ᱜᱮ ᱠᱚᱢ ᱟᱠᱟᱱᱟ ᱾
ᱩᱦ
ᱟᱨ ᱵᱟᱝᱠᱷᱟᱱ ᱢᱟ ᱱᱮᱛᱟᱨ ᱢᱟ ᱢᱟᱹᱭᱤᱠ ᱨᱮᱵᱚ ᱪᱟᱹᱞᱩ ᱠᱮᱜ-ᱟ ᱟᱨᱵᱚ ᱮᱱᱮᱡ ᱠᱮᱜ-ᱟ ᱾
ᱦᱩᱸ ᱚᱱᱟᱜᱮ ᱥᱳᱥᱟᱞ ᱢᱤᱰᱤᱭᱟ ᱫᱚ ᱟᱹᱰᱤ ᱡᱟᱹᱥ ᱼᱼ ᱛᱤ ᱡᱟᱹᱥᱛᱤ ᱠᱟᱭ ᱛᱮ ᱧᱮᱞᱚᱜ ᱠᱟᱱᱟ ᱡᱮ ᱢᱟᱹᱭᱤᱠ ᱨᱮ ᱵᱚᱱ ᱢᱟᱹᱭᱤᱠ ᱨᱮ ᱪᱟᱹᱞᱩ ᱠᱟᱛᱮ ᱵᱤᱦᱟᱹ ᱠᱚᱨᱮ ᱵᱟᱯᱞᱟ ᱠᱚᱨᱮ ᱼᱼ ᱟᱨ ᱵᱚᱱ ᱮᱱᱮᱡᱟ ᱱᱚᱣᱟ ᱴᱷᱤᱠ ᱠᱟᱱᱟ ᱥᱮ ᱵᱟᱝ ᱠᱟᱱᱟ ᱠᱟᱹᱴᱤᱡ ᱞᱟᱹᱭᱟᱜ ᱵᱮᱱ ᱥᱮ?
ᱚᱱᱟ ᱫᱚ ᱵᱟᱭ ᱵᱳᱜᱤᱭᱟ ᱪᱮᱫᱟᱜ ᱥᱮ ᱼᱼ ᱟᱵᱚ ᱡᱩᱫᱤ ᱢᱟᱹᱭᱤᱠ ᱛᱮᱵᱚ ᱮᱱᱮᱡ ᱥᱮᱨᱮᱧᱟ ᱛᱟᱦᱚᱞᱮ ᱫᱚ ᱼᱼ ᱴᱟᱢᱟᱠ ᱛᱩᱢᱫᱟᱜ ᱨᱩᱨᱩ ᱦᱚᱲ ᱠᱚ ᱢᱟᱱᱮ ᱠᱚᱢᱚᱜ ᱟᱠᱚ ᱾ ᱟᱨ ᱡᱟᱦᱟ ᱟᱵᱚᱣᱟᱜ ᱚᱨᱤᱡᱤᱱᱟᱞ ᱮᱱᱮᱡ ᱛᱟᱦᱮᱸᱱ ᱠᱟᱱᱟ ᱚᱱᱟ ᱫᱚᱵᱚ ᱦᱤᱲᱤᱧ ᱤᱫᱤᱭᱟ ᱵᱟᱹᱭ ᱵᱟᱹᱭᱛᱮ ᱾
ᱵᱟᱹᱭ ᱵᱟᱹᱭ ᱛᱮ ᱱᱮᱛᱟᱨ ᱠᱚ ᱜᱤᱫᱽᱨᱟᱹ ᱥᱮ ᱦᱮᱸ ᱢᱟ ᱞᱟᱹᱭ ᱵᱮᱱ ᱾
ᱱᱚᱝᱠᱟ ᱧᱮᱞ ᱟᱠᱟᱱ ᱜᱮᱭᱟ ᱡᱮ ᱟᱹᱰᱤᱜᱟᱱ ᱼᱼ ᱡᱟᱭᱜᱟ ᱠᱚᱨᱮ ᱼᱼ ᱟᱸ ᱮᱱᱮᱡ ᱥᱮᱨᱮᱧ ᱮᱱᱮᱡ ᱥᱮᱨᱮᱧ ᱠᱟᱛᱷᱟ ᱦᱟᱸᱜ ᱡᱮ ᱨᱩ ᱨᱩ ᱫᱚ ᱮᱱᱮᱡ ᱫᱚᱠᱚ ᱵᱟᱰᱟᱭᱟ ᱠᱤᱱᱛᱩ ᱨᱩᱨᱩ ᱫᱚ ᱵᱟᱠᱚ ᱵᱟᱰᱟᱭᱟ᱾ ᱱᱮᱛᱟᱨ ᱱᱟᱦᱟᱜ ᱠᱚᱲᱟ ᱠᱚ ᱦᱟᱸᱜ ᱦᱚᱭ ᱟᱫᱚ ᱚᱱᱟ ᱫᱚ ᱛᱩᱢᱫᱟᱜ ᱛᱟᱢᱟᱠ ᱛᱮ ᱮᱱᱮᱡ ᱥᱮᱨᱮᱧᱚᱜ ᱠᱷᱟᱱ ᱫᱚ ᱡᱮ ᱩᱱᱤ ᱡᱟᱦᱟᱸᱭ ᱜᱮ ᱠᱚᱲᱟ ᱦᱚᱯᱚᱱ ᱠᱚ ᱦᱚᱸ ᱮᱱᱮᱡ ᱥᱮ ᱨᱩ ᱦᱚᱸᱭ ᱪᱮᱫᱟ ᱥᱟᱶᱛᱮ ᱮᱱᱮᱡ ᱦᱚᱸᱭ ᱪᱮᱫᱟ ᱟᱨ ᱠᱩᱲᱤ ᱦᱚᱯ ᱠᱚᱦᱚᱸ ᱡᱟᱦᱟᱸ ᱟᱠᱷᱟ ᱠᱚᱨᱮ ᱥᱮᱨᱮᱧᱚᱜ ᱚᱱᱟ ᱠᱚᱠᱚ ᱛᱮᱞᱟ ᱵᱟᱲᱟᱭ ᱞᱮᱠᱷᱟᱱ ᱩᱝᱠᱩ ᱦᱚᱸ ᱚᱱᱟ ᱠᱚ ᱪᱮᱫᱟ ᱦᱮᱸᱥᱮ ᱟᱨ ᱡᱩᱫᱤ ᱱᱟᱸᱰᱮ ᱱᱟᱦᱟᱜ ᱥᱮᱨᱮᱧ ᱜᱮ ᱪᱟᱹᱞᱩ ᱠᱚᱜᱼᱟ ᱮ ᱫᱷᱚᱨᱟ ᱡᱚᱝ ᱠᱟ ᱢᱮᱱᱟ ᱠᱟᱨᱮ ᱫᱤᱱᱜᱮ ᱰᱟᱹᱵᱩᱝ ᱰᱟᱹᱵᱩᱝ ᱫᱚ ᱚᱱᱟ ᱡᱩᱫᱤ ᱦᱟᱸᱰᱮ ᱮᱸ ᱮᱱᱮᱡ ᱟᱠᱷᱲᱟ ᱥᱮᱨᱮᱧᱟ ᱵᱟᱭ ᱡᱩᱛᱩᱜᱼᱟ ᱥᱮ ᱚᱸᱰᱮ ᱢᱟ ᱫᱚᱝ ᱟᱨ ᱞᱟᱜᱽᱲᱮ ᱥᱮᱨᱮᱧᱟᱢ᱾ ᱟᱨ ᱢᱟᱹᱭᱤᱠ ᱥᱮᱨᱮᱧ ᱡᱩᱫᱤ ᱚᱸᱰᱮᱢ ᱥᱮᱨᱮᱧᱟ ᱚᱱᱟ ᱵᱟᱭ ᱡᱩᱛᱩᱜᱼᱟ ᱥᱮ᱾
ᱵᱟᱝ ᱵᱟᱝ ᱚᱱᱟ ᱛᱮᱜᱮ ᱛᱚ ᱱᱮᱛᱟᱨ ᱠᱚ ᱮᱸ ᱩᱸ ᱠᱩᱲᱤ ᱜᱤᱫᱽᱨᱟᱹ ᱠᱚ ᱥᱮᱫ ᱠᱷᱚᱱ ᱠᱚᱲᱟ ᱜᱤᱫᱽᱨᱟᱹ ᱠᱚᱫᱚ ᱟᱫᱚ ᱮᱱᱮᱡ ᱥᱮᱨᱮᱧ ᱫᱚ ᱦᱤᱲᱤᱧ ᱤᱫᱤ ᱫᱟᱠᱚ᱾ ᱨᱩ ᱦᱚᱸ ᱨᱩ ᱠᱚᱛᱮᱠ ᱠᱚᱫᱚ ᱨᱩ ᱠᱚ ᱵᱟᱰᱟᱭᱟ᱾ ᱟᱨ ᱮᱱᱮᱜ ᱦᱚᱲ ᱫᱚ ᱥᱩᱫᱩ ᱠᱚ ᱮᱱᱮᱜ ᱫᱟ ᱥᱮᱨᱮᱧ ᱫᱚ ᱦᱟᱸᱜ ᱵᱟᱠᱚ ᱵᱟᱲᱟᱭᱟ ᱦᱟᱯᱮ ᱟᱫᱚ ᱛᱤᱥ ᱠᱚ ᱵᱚ ᱢᱟᱨᱮ ᱵᱚᱭᱮᱥ ᱠᱚᱠᱚ ᱦᱤᱡᱩᱜ ᱠᱟᱱ ᱛᱟᱠᱚᱣᱟ ᱮᱱᱮᱡ ᱠᱟ ᱠᱚᱣᱟ ᱠᱚ ᱥᱮᱨᱮᱧ ᱟᱠᱚ ᱣᱟᱠᱚ ᱠᱚ ᱛᱟ ᱨᱯᱚᱨᱮ ᱠᱚ ᱮᱱᱮᱡᱟ ᱚᱝᱠᱟ ᱪᱟᱞᱟᱜ ᱠᱟᱱᱟ ᱛᱚ ᱱᱤᱛᱚᱜ ᱫᱚ᱾ ᱴᱷᱟᱹᱣᱠᱟ ᱱᱟᱦᱟᱜ ᱵᱟᱠᱚ ᱴᱷᱟᱹᱣᱠᱟᱹᱭ ᱫᱟ ᱟᱨᱠᱤ᱾
ᱮᱠᱟᱞ
ᱦᱩᱸ ᱟᱨ ᱚᱱᱮ ᱡᱮ ᱵᱚᱸᱜᱟ ᱵᱩᱨᱩᱜ ᱟᱵᱚᱱ ᱵᱟᱦᱟ ᱵᱚᱸᱜᱟ ᱠᱚᱨᱮ ᱚᱱᱟ ᱦᱸᱚᱛᱚ ᱵᱚᱸᱜᱟ ᱵᱩᱨᱩ ᱥᱮᱨᱮᱧ ᱠᱚ ᱢᱮᱱᱟᱜᱼᱟ ᱚᱱᱟ ᱠᱚ ᱥᱮᱨᱮᱧ ᱛᱚ ᱢᱩᱴᱮ ᱦᱚᱸ ᱵᱟᱲᱟᱭ ᱛᱟᱵᱚᱱᱟ ᱱᱮᱛᱟᱨ ᱠᱚ ᱜᱚᱜᱚ ᱦᱚᱲ ᱫᱚ᱾
ᱦᱚᱭ, ᱦᱳᱭ᱾
ᱦᱮᱸᱥᱮ ᱵᱟᱝ?
ᱮᱠᱟᱞ ᱮᱠᱟᱞ ᱮᱠᱟᱞ
ᱚᱸ ᱚᱱᱟᱜᱮ ᱟᱫᱚ ᱚᱱᱟᱜᱮ ᱡᱟᱛᱮ ᱟᱞᱚ ᱢᱟᱞᱚᱴ ᱤᱫᱤᱜ ᱢᱟ ᱚᱱᱟ ᱜᱮᱵᱚᱱ ᱪᱮᱥᱴᱟᱭᱟ ᱟᱨᱠᱤ ᱴᱚᱞᱟ ᱴᱚᱞᱟ ᱠᱚᱨᱮᱫ ᱢᱟᱱᱮ ᱚᱱᱟ ᱵᱚᱱ ᱴᱟᱢᱟᱠ ᱛᱩᱢᱫᱟᱜ ᱵᱚᱱ ᱫᱚᱦᱚ ᱤᱫᱤᱭᱟ ᱥᱮᱵᱚᱱ ᱨᱩ ᱤᱫᱤᱭᱟ ᱢᱟᱡᱮ ᱥᱟᱡᱮ ᱩᱝᱠᱩ ᱦᱚᱸᱠᱚ ᱫᱤᱥᱟᱹᱭ ᱢᱟ ᱵᱟᱝ ᱢᱮᱱᱟᱜ ᱛᱟᱞᱮᱭᱟ ᱟᱨ ᱡᱤᱱᱤᱥᱯᱟᱛᱤ ᱠᱚ ᱮᱱᱠᱷᱟᱱ ᱜᱤᱫᱟᱨᱟᱹ ᱠᱚᱦᱚᱸ ᱠᱚ ᱴᱷᱟᱹᱣᱠᱟᱹᱭᱟ ᱠᱟᱹᱴᱤᱡ ᱠᱟᱹᱴᱤᱡ ᱵᱟᱝ?
ᱦᱮᱸ ᱛᱟᱨᱯᱚᱨᱮ ᱟᱹᱛᱩ ᱫᱤᱥᱚᱢ ᱠᱚᱨᱮ ᱡᱟᱦᱟᱸ ᱛᱤᱥᱚᱜ ᱞᱟᱸᱜᱲᱮ ᱟᱠᱷᱲᱟ ᱠᱚᱵᱚ ᱡᱚᱲᱟᱣ ᱵᱟᱲᱟᱭᱟ ᱩᱱ ᱥᱳᱢᱚᱭ ᱫᱚ ᱩᱝᱠᱩ ᱚᱠᱚᱭ ᱜᱤᱫᱽᱨᱟᱹ ᱠᱚ ᱚᱸ ᱨᱩᱨᱩ ᱵᱟᱠᱚ ᱵᱟᱲᱟᱭᱟ ᱫᱷᱚᱨᱟ ᱡᱚ ᱢᱤᱫ ᱦᱚᱲ ᱨᱩ ᱦᱚᱲ ᱵᱟᱲᱟᱭᱤᱡ ᱟᱨ ᱢᱤᱫᱦᱚᱲ ᱵᱟᱝ ᱵᱟᱲᱟᱭᱤᱡ ᱩᱱᱤ ᱥᱟᱞᱟᱜ ᱛᱮ ᱩᱱᱤ ᱯᱟᱸᱡᱟ ᱦᱚᱪ ᱪᱚ ᱦᱩᱭᱩᱜᱼᱟ ᱤᱱᱟᱹᱠᱷᱟᱱ ᱫᱚ ᱵᱟᱹᱭ ᱵᱟᱹᱭ ᱛᱮ ᱮᱸ ᱨᱩ ᱦᱚᱸᱠᱚ ᱪᱮᱫᱟ᱾ ᱟᱨ ᱟᱵᱚᱨᱮᱱ ᱱᱟᱦᱟᱜ ᱠᱩᱲᱤ ᱜᱤᱫᱽᱨᱟᱹ ᱠᱚᱦᱚᱸ ᱮᱱᱮᱡ ᱥᱟᱶ ᱛᱮ ᱥᱮᱨᱮᱧ ᱠᱚᱦᱚᱸ ᱵᱚ ᱪᱮᱫ ᱟᱠᱚᱣᱟ ᱟᱹᱛᱩ ᱠᱚᱨᱮ ᱫᱚ ᱟᱸ ᱫᱷᱚᱨᱟ ᱡᱳ ᱡᱟᱦᱟᱱᱟᱜ ᱯᱟᱨᱟᱵᱽ ᱦᱩᱭᱮᱱ ᱵᱟ ᱜᱚᱢᱦᱚ ᱯᱟᱨᱟᱵᱽ᱾ ᱠᱚ ᱦᱩᱭᱮᱱ ᱟᱨ ᱵᱟᱝᱠᱷᱟᱱ ᱫᱚ ᱰᱟᱠ ᱯᱟᱨᱟᱵᱽ ᱠᱚ ᱦᱩᱭᱮᱱ ᱠᱤᱝᱵᱟ ᱡᱟᱦᱟᱱᱟᱜ ᱜᱮ᱾
ᱦᱩᱸ ᱦᱩᱸ ᱦᱩᱸ ᱦᱩᱸ
ᱛᱟᱦᱞᱮ ᱟᱹᱛᱩ ᱨᱮᱠᱷᱟᱱ ᱫᱚ ᱪᱮᱫ ᱡᱮᱦᱩᱛᱩ ᱮᱴᱟᱜ ᱦᱚᱲ ᱵᱟᱠᱚ ᱛᱟᱦᱮᱸ ᱠᱚᱜᱼᱟ᱾ ᱵᱟᱠᱚ ᱞᱟᱡᱟᱜᱼᱟ ᱵᱷᱩᱞ ᱨᱮᱦᱚᱸ ᱠᱚ ᱠᱤ ᱪᱩᱞ ᱨᱮᱦᱚᱸ ᱠᱚ ᱡᱟᱦᱟᱸ ᱞᱮᱠᱟ ᱨᱮᱜᱮ ᱚᱱᱟ ᱫᱚᱵᱚ ᱥᱚᱡᱷᱮ ᱤᱫᱤ ᱫᱟᱲᱟᱜᱼᱟ᱾ ᱤᱱᱟᱹᱠᱷᱟᱱ ᱫᱚ ᱵᱟᱹᱭ ᱵᱟᱹᱭ ᱛᱮ ᱢᱟᱱᱮ ᱪᱮᱜ ᱞᱮᱠᱟ ᱮᱸ ᱩᱝᱠᱩ ᱦᱚᱸᱠᱚ ᱞᱟᱥᱮᱨ ᱤᱫᱤᱭᱟ ᱦᱚᱸ ᱥᱮ ᱵᱟᱝ ᱤᱱᱟᱹ ᱢᱤᱫᱴᱟᱝ ᱧᱩᱛᱩᱢ ᱛᱟᱦᱮᱱᱟ᱾ ᱡᱮ ᱯᱷᱟᱨᱱᱟ ᱟᱛᱩᱨ ᱨᱮᱱ ᱦᱚᱲ ᱫᱚ ᱠᱚᱲᱟ ᱛᱮ ᱠᱩᱲᱤ ᱛᱮ ᱮᱸ ᱮᱱᱮᱡ ᱦᱚᱸᱠᱚ ᱵᱟᱲᱟᱭᱟ ᱪᱮᱫ ᱞᱮᱠᱟ? ᱨᱩ ᱦᱚᱸ ᱚᱝᱠᱟ ᱠᱚ ᱵᱟᱰᱟᱭᱟ ᱟᱨ ᱥᱮᱨᱮᱧ ᱦᱚᱸ ᱚᱱᱠᱟ ᱜᱮᱠᱚ ᱥᱮᱨᱮᱧᱟ ᱦᱳᱭ ᱟᱨᱠᱷᱟᱱ ᱠᱚ ᱢᱮᱱᱟ ᱡᱮ ᱯᱷᱟᱞᱱᱟ ᱟᱹᱛᱩ ᱦᱚᱲ ᱫᱚ ᱟᱹᱰᱤ ᱜᱮᱠᱚ ᱨᱩᱥᱤᱠᱟ ᱦᱟᱸᱜ ᱱᱚᱝᱠᱟ ᱠᱟᱛᱷᱟ ᱦᱚᱸ ᱟᱸᱡᱚᱢ ᱡᱚᱝ ᱨᱮ ᱟᱹᱰᱤ ᱜᱚᱨᱚᱵᱽ ᱜᱮ᱾ ᱛᱮ ᱨᱟᱥᱠᱟᱹ ᱜᱮ ᱟᱹᱭᱠᱟᱜᱼᱟ ᱛᱚ᱾
ᱦᱩᱸ ᱟᱹᱰᱤ ᱨᱟᱹᱥᱠᱟᱹ ᱟᱹᱰᱤ ᱨᱟᱹᱥ ᱮᱸ ᱟᱞᱤᱧ ᱡᱚᱠᱷᱚᱱ ᱠᱟᱹᱴᱤᱡ ᱞᱤᱧ ᱛᱟᱦᱮᱸ ᱠᱟᱱᱟ ᱜᱚᱝᱠᱮ ᱛᱚᱠᱷᱚᱱ ᱫᱚ ᱢᱟᱡᱟᱱ ᱟᱠᱟᱱ ᱥᱮ ᱧᱮᱞ ᱢᱮ ᱡᱮ ᱠᱮᱞᱟᱵ ᱚᱲᱟᱜ ᱨᱮ ᱴᱟᱢᱟᱠ ᱠᱚ ᱨᱩᱭᱫᱟ ᱢᱮᱱᱛᱮ ᱟᱫᱚ ᱚᱱᱟ ᱨᱟᱹᱥᱠᱟᱹ ᱵᱩᱡᱷᱟᱹᱜ-ᱟ ᱠᱟᱹᱴᱤᱡ ᱪᱟᱞᱟᱣ ᱦᱳᱭ ᱞᱮᱱᱜᱮ᱾ ᱚᱠᱟ ᱚᱠᱟ ᱨᱩᱭ ᱮᱫᱟ, ᱤᱧ ᱦᱚᱸᱧ ᱴᱷᱟᱹᱣᱠᱟᱹᱭᱟ ᱟᱨᱠᱤ ᱟᱨ ᱱᱤᱛᱚᱜ ᱫᱚ ᱚᱱᱟ ᱨᱩ ᱵᱮᱱ ᱟᱸᱡᱚᱢ ᱵᱟᱲᱟ ᱠᱚᱨᱮ ᱡᱮ ᱠᱷᱮᱞᱟ ᱴᱟᱢᱟᱠ ᱠᱚ ᱨᱩ ᱥᱟᱰᱮᱭᱟᱜ ᱠᱟᱱᱟ ᱠᱟᱹᱴᱤᱡ ᱠᱚ ᱴᱷᱟᱹᱣᱠᱟᱹ ᱮᱫᱟ ᱢᱮᱱ ᱛᱮ ᱚᱱᱟ ᱫᱚ ᱫᱚᱦᱚ ᱫᱚ ᱫᱚᱦᱚ ᱨᱮᱜᱮ ᱢᱮᱱᱟᱜᱼᱟ ᱜᱩᱰᱩ ᱪᱩᱴᱤᱭᱟᱹ ᱠᱚ ᱵᱟᱹᱫᱤ ᱠᱚᱠᱚ ᱡᱚᱢ ᱮᱫᱟ
ᱟᱫᱚ ᱱᱤᱛᱚᱜ ᱫᱚ ᱫᱚᱦᱚ ᱫᱚ ᱫᱚᱦᱚ ᱨᱮᱜᱮ ᱢᱮᱱᱟᱜ ᱠᱷᱟᱡ ᱜᱩᱰᱩ ᱛᱮᱠᱚ ᱡᱚᱢᱮ ᱪᱮᱫ ᱤᱭᱟᱹ ᱦᱚᱸ ᱵᱟᱝ-ᱟ ᱟᱫᱚ
ᱦᱮᱸ, ᱦᱮᱸ, ᱚᱱᱟ ᱠᱟᱛᱷᱟ ᱜᱮ, ᱟᱨᱠᱤ ᱞᱟᱦᱟ ᱛᱮᱫᱚ ᱵᱟᱠᱷᱟᱡ ᱫᱚ ᱟᱹᱰᱤ ᱡᱩᱢᱤᱫ ᱟᱹᱰᱤ ᱱᱮᱥᱟ ᱛᱟᱦᱮᱸ ᱠᱟᱱ ᱛᱟᱠᱚᱣᱟ, ᱟᱨᱠᱤ ᱢᱟᱡᱟᱱ ᱟᱠᱟᱱ ᱥᱮ ᱴᱟᱢᱟᱠ ᱛᱩᱢᱫᱟᱜ ᱫᱚᱠᱚ ᱱᱤᱦᱟᱹᱛ ᱠᱚ ᱨᱩᱣᱟᱹᱜ ᱜᱮᱭᱟ, ᱡᱟᱦᱟ ᱡᱟᱦᱟ᱾
ᱟᱨ
ᱴᱷᱤᱠ ᱴᱷᱟᱠ, ᱦᱮᱸ ᱟᱨ ᱱᱤᱡᱮ ᱦᱚ ᱩᱱ ᱫᱚ, ᱠᱟᱦᱩᱰᱤᱧ ᱛᱟᱦᱮᱸ ᱦᱳᱭ ᱞᱮᱱᱟ, ᱟᱫᱚ ᱪᱟᱞᱟᱜ ᱦᱳᱭᱳᱜ ᱛᱟᱦᱮᱸᱜ, ᱡᱟᱜᱮ ᱮᱸ ᱟᱸᱡᱚᱢ᱾ ᱥᱮ ᱧᱮᱞ ᱪᱮᱠᱟ ᱠᱚ ᱨᱩᱭ ᱫᱟ, ᱤᱧ ᱦᱚᱧ ᱨᱩᱭ ᱴᱷᱟᱹᱣᱠᱟᱹ, ᱡᱩᱫᱤᱧ ᱧᱟᱢ ᱠᱷᱟᱡ ᱪᱟᱱᱥ?
ᱦᱳᱭ, ᱦᱳᱭ, ᱦᱳᱭ᱾
ᱟᱨ ᱱᱤᱛᱚᱜ ᱫᱚ ᱚᱱᱟ ᱡᱤᱱᱤᱥᱴᱟ ᱜᱮ ᱵᱟᱹᱱᱩᱜᱼᱟ, ᱱᱤᱛᱚᱜ ᱫᱚ ᱥᱩᱫᱩ ᱢᱳᱵᱟᱭᱤᱞ ᱮᱢ